ᱦᱮᱸ ᱦᱮᱞᱳ᱾ ᱦᱮᱸ ᱜᱚᱝᱠᱮ ᱡᱚᱦᱟᱨ ᱜᱮ ᱟᱪᱪᱷᱟ ᱨᱚᱲ ᱠᱚ ᱴᱷᱤᱠ ᱴᱷᱟᱠ ᱟᱡᱚᱢᱚᱜ ᱠᱟᱱᱟ?
ᱦᱮᱸ ᱴᱷᱤᱠ ᱜᱮ ᱟᱸᱡᱚᱢ ᱠᱟᱱᱟ ᱟᱵᱮᱱᱟᱜ ᱫᱚ᱾
ᱦᱮᱸ ᱦᱮᱸ
ᱟᱹᱞᱤᱧᱟᱜ ᱜᱮ ᱦᱟᱸᱜ?
ᱦᱮᱸ ᱟᱵᱤᱱᱟᱜ ᱦᱚᱸ ᱴᱷᱤᱠ ᱜᱮ ᱟᱸᱡᱚᱢᱚᱜ ᱠᱟᱱᱟ᱾
ᱚᱻ
ᱟᱫᱚᱼᱼ
ᱚᱸ ᱚᱸ ᱡᱟᱦᱟᱱᱟᱜ ᱢᱤᱫᱴᱤᱡ ᱥᱟᱛᱟᱢᱼᱼ ᱦᱳᱭ ᱤᱫᱤ ᱠᱟᱛᱮᱜ ᱞᱟᱝ ᱨᱚᱯᱚᱲ ᱞᱮᱝᱠᱷᱟᱱ ᱵᱷᱟᱹᱜᱤ ᱠᱚᱜᱼᱟ ᱥᱮᱼᱼ
ᱦᱩᱸ ᱦᱩᱸ ᱟᱪᱪᱷᱟ ᱟᱢ ᱱᱚᱢᱵᱚᱨᱤᱧ ᱠᱩᱞᱟᱜ ᱢᱮ ᱛᱟᱦᱮᱱ ᱟᱢ ᱛᱳᱠᱷᱳᱱ ᱯᱷᱳᱱ ᱞᱟᱹᱜᱤᱜ ᱩᱸᱼᱼ
ᱦᱮᱸ
ᱥᱮ ᱚᱠᱟᱦᱴᱟᱜ ᱨᱮᱢ ᱯᱷᱳᱱ ᱠᱮᱫᱟ ᱚᱱᱟ ᱵᱟᱹᱧ ᱵᱩᱡᱷᱟᱹᱣ ᱞᱮᱼᱼ
ᱦᱮᱸ ᱚᱱᱟᱴᱟᱜ ᱮᱱᱟᱝ ᱡᱟᱦᱟᱸ ᱴᱨᱮᱞᱟᱝ ᱨᱚᱯᱚᱲ ᱮᱱᱟ ᱚᱱᱟ ᱚᱱᱟ ᱨᱮᱜᱤᱧ ᱠᱳᱞ ᱠᱟᱫᱟ᱾ ᱧ ᱦᱟᱛᱟᱣ ᱠᱮᱫᱟ ᱟᱨ ᱪᱮᱫ ᱚᱱᱮ ᱮᱯ ᱨᱮ ᱧᱮᱼᱧᱟᱢᱚᱜ ᱜᱮᱫᱚ ᱚᱠᱟ ᱱᱟᱢᱵᱟᱨ ᱛᱮ ᱠᱚᱞ ᱦᱮᱡ ᱮᱱᱟ᱾
ᱚ ᱚᱦᱚ ᱚᱱᱟᱢ ᱤᱭᱟᱹᱼᱼ
ᱦᱩᱸ ᱦᱩᱸ ᱦᱳᱭ ᱦᱳᱭ᱾
ᱢᱟᱱᱮ ᱛᱷᱚᱲᱟ ᱢᱟᱱᱮ ᱤᱭᱟᱹᱣᱟᱜ ᱡᱩᱫᱟᱹᱱᱟᱜ ᱠᱟᱹᱰᱤᱧ ᱪᱟᱞᱟᱜ ᱠᱟᱱ ᱛᱟᱦᱮᱱᱟ ᱵᱟᱝ ᱚᱱᱟᱹᱧ ᱢᱳᱵᱟᱭᱤᱞ ᱱᱟᱢᱵᱟᱨ ᱨᱮᱱᱟᱜ ᱨᱮᱱᱟᱜ ᱫᱚᱢ ᱠᱟᱹᱢᱤ ᱪᱟᱵᱟ ᱟᱠᱟ ᱛᱟᱦᱮᱱᱟ ᱵᱟᱝ?
ᱟᱪᱪᱷᱟ ᱟᱪᱪᱷᱟ᱾
ᱢᱟᱱᱮ ᱯᱷᱳᱱ ᱱᱚᱢᱵᱚᱨ ᱵᱟᱹᱧ ᱥᱮᱭᱟᱨ ᱠᱟᱫᱟ ᱪᱮᱠᱟᱛᱮ ᱠᱳᱞ ᱫᱚ ᱵᱚᱞᱚᱭᱮᱱᱟ᱾ ᱛᱚ ᱤᱧ ᱤᱧᱜᱤᱧ ᱢᱮᱱ ᱛᱟᱞᱟᱝ ᱚᱠᱟᱴᱟᱜ ᱥᱟᱠᱟᱢ ᱛᱮᱞᱟᱝ ᱜᱟᱞᱢᱟᱨᱟᱣᱟ ᱥᱮ ᱪᱮᱫ?
ᱦᱮᱸ ᱦᱮᱸ ᱢᱮᱼᱢᱮᱱ ᱛᱟᱞᱟᱝ ᱢᱮ?
ᱟᱪᱷᱟ ᱪᱮᱫ ᱤᱧ ᱢᱮᱱ ᱛᱟᱞᱟᱝᱼᱟ ᱛᱚᱵᱮ ᱟᱪᱪᱷᱟ ᱦᱩᱞ ᱢᱟᱦᱟ ᱨᱮᱱᱟᱜ ᱤᱧ ᱢᱮᱱᱟ ᱦᱮᱸᱼᱼ ᱟᱸᱡᱚᱢ
ᱦᱮᱸ ᱪᱷᱮ ᱪᱷᱳᱡ ᱢᱮᱱ ᱵᱤᱱ?
ᱢᱮᱫ ᱢᱮᱱᱫᱟᱞᱤᱧ ᱦᱩᱞ ᱢᱟᱦᱟᱸ ᱨᱮᱱᱟᱜ ᱞᱤᱧ ᱢᱮᱱᱟ ᱢᱟᱱᱮ ᱦᱚᱸᱜᱼᱼ ᱡᱟᱭᱜᱟ ᱡᱟᱭᱜᱟ ᱛᱮ ᱧᱤᱫᱟᱹ ᱠᱚ ᱢᱟᱱᱟᱣ ᱮᱫᱟ ᱵᱟᱝ?
ᱦᱮᱸ ᱦᱮᱸ ᱦᱮᱸ
ᱦᱳᱭ ᱟᱫᱚ ᱱᱚᱣᱟ ᱜᱮ ᱟᱵᱮᱱ ᱛᱷᱚᱲᱟ ᱨᱚᱲ ᱵᱮᱱ᱾
ᱦᱩᱸ ᱟᱪᱪᱷᱟ ᱟᱨᱼᱼ ᱱᱚᱜ ᱚᱭ ᱡᱮ ᱦᱩᱞ ᱢᱟᱦᱟ ᱨᱮᱱᱟᱜ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱚᱱᱟ ᱠᱚ ᱵᱤᱱ ᱞᱟᱹᱭ ᱦᱚᱪᱚᱭᱮᱫᱟ ᱛᱚ? ᱥᱮ ᱪᱮᱫᱴᱟᱜ ᱵᱤᱱ ᱞᱟᱹᱭ ᱦᱚᱪᱚᱭᱮᱫᱟ ᱦᱳᱭ ᱦᱳᱭ ᱟᱫᱚᱼᱼ
ᱦᱤᱡᱩᱜᱼᱟ ᱵᱟᱝ
ᱦᱮᱸ ᱦᱮᱸ?
ᱢᱮᱱ ᱫᱟᱞᱤᱧ ᱧᱤᱫᱟᱹ ᱥᱮᱜ ᱢᱟᱭ ᱤᱱᱟᱹ ᱜᱮ ᱦᱩᱭᱩᱜᱼᱟ ᱵᱟᱝ ᱱᱟᱭᱤᱴ ᱯᱨᱳᱜᱨᱟᱢ ᱠᱚ?
ᱦᱳᱭ ᱦᱳᱭ ᱦᱳᱭ ᱟᱫᱚ ᱚᱱᱟ ᱫᱚ ᱟ ᱟᱯᱮ ᱚᱱᱛᱮ ᱧᱮᱞ ᱧᱟᱢᱚᱜ ᱟᱥᱮ ᱵᱟᱝᱟ ᱟᱞᱮ ᱱᱚᱛᱮ ᱫᱚ ᱡᱟᱹᱥᱛᱤ ᱜᱮ ᱧᱮᱞ ᱧᱟᱢᱚᱜ ᱜᱮᱭᱟ ᱟᱞᱮ ᱥᱮᱫ ᱱᱚᱛᱮᱱᱟᱜ ᱫᱷᱚ ᱚᱱᱟ ᱟᱸ ᱥᱳᱥᱟᱞ ᱢᱤᱰᱤᱭᱟ ᱠᱚᱨᱮ ᱦᱚᱸ ᱧᱮᱞ ᱵᱟᱲᱟ ᱠᱟᱫ ᱮᱜᱮᱭᱟ ᱵᱤᱱ ᱱᱟᱜ ᱦᱳᱭᱛᱚ ᱱᱟᱦᱟᱜ ᱱᱚᱛᱮ ᱫᱚ ᱡᱟᱹᱥᱛᱤ ᱜᱮ ᱧᱮᱞ ᱧᱟᱢᱚᱜ-ᱟ ᱱᱚᱝᱠᱟ ᱱᱟᱜ-ᱟ ᱯᱨᱳᱜᱨᱟᱢ ᱵᱷᱤᱰᱭᱳ ᱠᱚ ᱠᱚ ᱟᱫᱚ ᱫᱚ ᱚᱱᱟ ᱫᱚ ᱮᱠᱫᱚᱢ ᱩᱪᱤᱛ ᱫᱚ ᱵᱟᱝ ᱠᱟᱱᱟ ᱦᱩᱞ ᱢᱟᱦᱟ ᱞᱮᱠᱟᱱ ᱫᱤᱱ ᱨᱮ ᱚᱱᱮ ᱚᱝᱠᱟ ᱱᱟᱜ ᱢᱤᱴᱤᱡ ᱦᱮᱸ ᱦᱚᱝᱠᱟᱱᱟᱜ ᱱᱟᱭᱤᱴ ᱯᱨᱳᱜᱨᱟᱢ ᱠᱚ ᱫᱚᱦᱚ ᱟᱨ ᱟᱨ ᱮᱠᱪᱩᱞᱞᱤ ᱮᱸ ᱞᱟᱹᱭ ᱜᱟᱱᱚᱜ-ᱟ ᱢᱟᱱᱮ ᱱᱟᱭᱤᱴ ᱯᱨᱳᱜᱨᱟᱢ ᱡᱟᱦᱟᱸ ᱠᱚ ᱦᱩᱭᱩᱜ ᱠᱟᱱᱟ ᱥᱮ ᱵᱟᱝ ᱱᱚᱣᱟ ᱫᱚ ᱥᱟᱱᱛᱟᱲ ᱥᱚᱢᱟᱡᱽ ᱨᱮᱫᱚ ᱟᱹᱰᱤ ᱜᱟᱱ ᱜᱮ ᱵᱟᱹᱲᱤᱡ ᱤᱯᱷᱮᱠᱴᱮ ᱦᱮ ᱧᱩᱨᱮᱫᱟ ᱪᱮᱫᱟᱜ ᱥᱮ ᱵᱟᱝ ᱠᱟᱨᱚᱱ ᱦᱩᱭᱩᱜ ᱠᱟᱱᱟ ᱱᱚᱜ-ᱱᱚᱣᱟ ᱱᱟᱭᱤᱴ ᱯᱨᱳᱜᱨᱟᱢ ᱠᱚ ᱠᱷᱟᱹᱛᱤᱨ ᱛᱮ ᱢᱟᱱᱮ ᱥᱟᱱᱛᱟᱲ ᱥᱟᱱᱛᱟᱞ ᱢᱟᱱᱮ ᱢᱟᱹᱭ ᱵᱟᱹᱵᱩ ᱛᱟᱠᱚ ᱟᱹᱰᱤ ᱠᱟᱹᱴᱤᱡ ᱠᱟᱹᱴᱤᱡ ᱠᱷᱚᱱᱟᱜ ᱜᱮ ᱮᱢᱱᱤ ᱪᱷᱟᱯᱨᱤ ᱠᱚ ᱛᱮᱭᱟᱨᱚᱜ ᱠᱟᱱᱟ ᱟᱨ ᱪᱮᱫ ᱢᱟᱱᱮ ᱚᱞᱚᱜ ᱯᱟᱲᱦᱟᱣ ᱠᱚ ᱵᱟᱹᱜᱤ ᱮᱫᱟ ᱮᱸᱦᱮ ᱦᱮᱸ ᱦᱮᱸ ᱟᱨ ᱦᱟᱺᱰᱤ ᱯᱟᱹᱣᱨᱟᱹ ᱟᱹᱰᱤ ᱡᱟᱹᱥᱛᱤ ᱦᱳᱭ ᱦᱳᱭ ᱟ ᱦᱟᱺᱰᱤ ᱯᱟᱹᱣᱨᱟᱹ ᱠᱚᱠᱚ ᱧᱩ ᱠᱟᱜ ᱠᱟᱱᱛᱮ ᱚᱱᱟ ᱠᱚᱨᱮ ᱠᱚ ᱜᱷᱚᱞᱴᱟᱣ ᱠᱚᱜ ᱠᱟᱱᱟ ᱮᱵᱚᱝ ᱟᱨᱚ ᱵᱷᱤᱰᱭᱳ ᱠᱚᱨᱮ ᱢᱟᱵᱤᱱ ᱧᱮᱞᱮᱫ ᱜᱮᱭᱟ ᱪᱮᱫ ᱠᱟ ᱵᱟᱹᱲᱤᱡ ᱵᱟᱹᱲᱤᱡ ᱠᱟᱹᱢᱤ ᱠᱚ ᱠᱚᱨᱟᱣᱫᱟ ᱦᱳᱭ ᱟᱫᱚ ᱟᱞᱤᱧᱟᱜ ᱢᱮᱱ ᱡᱮ ᱱᱚᱣᱟ ᱪᱷᱟᱯᱨᱤ ᱯᱨᱳᱜᱨᱟᱢ ᱴᱳᱴᱟᱞᱤ ᱵᱳᱱᱫᱚ ᱫᱚᱨᱠᱟᱨ, ᱦᱳᱭ ᱦᱳᱭ ᱮᱠᱫᱚᱢ ᱟᱫᱚ ᱟᱹᱵᱤᱱᱟᱜ ᱠᱟᱹᱴᱤᱡ ᱟᱹᱵᱤᱱ ᱠᱟᱹᱴᱤᱡ ᱞᱟᱹᱭ ᱵᱤᱱ
ᱟᱹᱞᱤᱧ ᱦᱚᱸ ᱤᱱᱟᱹ ᱜᱮᱞᱤᱧ ᱢᱮᱱᱟ ᱢᱟᱱᱮ ᱧᱤᱫᱟᱹ ᱥᱮᱫ ᱢᱟᱱᱮ ᱵᱟᱝ ᱦᱩᱭ ᱦᱚᱪᱚᱣᱟᱜ ᱡᱟᱹᱨᱩᱲᱟ ᱟᱞᱮ ᱥᱮᱫ ᱢᱟ ᱟᱨᱦᱚᱸ ᱱᱤᱭᱟᱹᱵᱟᱨ ᱟᱹᱰᱤ ᱞᱟᱹᱴᱩ ᱚᱱᱠᱟ ᱜᱷᱚᱴᱚᱱᱟ ᱦᱩᱭᱱᱟ ᱚᱱᱠᱟᱜᱮ ᱱᱟᱭᱤᱴ ᱯᱨᱳᱜᱨᱟᱢ ᱠᱷᱟᱹᱛᱤᱨ ᱛᱮ ᱢᱤᱫᱴᱮᱡ ᱢᱤᱫᱴᱮᱡ ᱠᱚᱲᱟ ᱢᱟᱱᱮ ᱠᱚ ᱜᱚᱡ ᱠᱮᱫᱮᱭᱟ ᱵᱤᱥ ᱵᱚᱪᱷᱚᱨ ᱨᱤᱱᱤᱡ ᱠᱚᱲᱟ ᱚᱠᱚᱭᱴᱟᱜ ᱵᱚᱞᱮ ᱩᱱᱠᱤᱱ ᱦᱚᱸ ᱢᱟᱱᱮ ᱢᱤᱫᱴᱮᱡ ᱢᱤᱫᱴᱮᱡ ᱠᱩᱲᱤ ᱠᱩᱥᱤᱭᱟᱭ ᱠᱟᱱᱟ ᱵᱟᱝ ᱩᱱᱤ ᱦᱚᱸ ᱢᱟᱱᱮ ᱵᱟᱨᱭᱟ ᱠᱚᱲᱟ ᱢᱤᱫᱴᱮᱱ ᱠᱩᱲᱤ ᱠᱤᱱ ᱠᱩᱥᱤᱭᱟᱭ ᱠᱟᱱ ᱛᱟᱦᱮᱱᱟ ᱟᱫᱚ ᱦᱟᱹᱱᱤ ᱵᱟᱰᱟᱭ ᱧᱟᱢ ᱠᱮᱫᱟ ᱢᱤᱫ ᱦᱚᱲ ᱨᱟᱸᱜᱟᱣᱱᱟ ᱚᱱᱛᱮ ᱨᱮᱠᱚ ᱧᱟᱢ ᱠᱮᱫᱮᱭᱟ ᱰᱟᱦᱟᱨ ᱨᱮ ᱛᱟᱭᱚᱢ ᱛᱮᱠᱚ ᱜ-ᱜ ᱜᱚᱡ ᱠᱮᱫᱮᱭᱟ ᱚᱱᱠᱟ ᱦᱩᱞ ᱢᱟᱦᱟ ᱨᱮᱜᱮ, ᱟᱫᱚ ᱡᱩᱫᱤ ᱧᱤᱫᱟᱹ ᱥᱮᱫ ᱵᱟᱠᱩ ᱠᱚ ᱫᱚᱦᱚ ᱞᱮᱠᱷᱟᱡ ᱢᱟ ᱞᱟᱦᱟᱨᱮ ᱪᱟᱞᱟᱣ ᱠᱚᱜᱼᱟ ᱵᱟᱝ ᱚᱲᱟᱜ ᱛᱮ
ᱦᱩᱸ ᱦᱩᱸ ᱦᱩᱸ
ᱦᱮᱸ ᱥᱮ ᱵᱟᱝ ᱢᱟᱱᱮ ᱵᱟᱠᱩ ᱤᱭᱟᱹ ᱠᱮᱭᱟ ᱤᱱᱟᱹ ᱠᱩᱜᱮ ᱦᱩᱭᱩᱜ ᱠᱟᱱᱟ ᱟᱨᱦᱚᱸ ᱨᱮᱯ ᱠᱮᱥ ᱪᱮᱫ ᱠᱚᱪᱚᱝ ᱦᱩᱭᱩᱜ ᱠᱟᱱᱟ ᱧᱤᱫᱟᱹ ᱥᱮᱫ ᱵᱟᱝ
ᱦᱩᱸ ᱦᱩᱸ ᱦᱩᱸ
ᱨᱮᱯ ᱠᱚ ᱡᱟᱜᱟ ᱡᱟᱜᱟᱛᱮ ᱵᱟᱝ ᱦᱩᱭᱩᱜ ᱠᱟᱱᱛᱮ
ᱦᱳᱭ ᱦᱳᱭ ᱦᱩᱭᱩᱜ ᱠᱟᱱᱟ ᱟᱞᱮ ᱱᱚᱛᱮ ᱦᱚᱸ ᱚᱱᱟ ᱫᱚ ᱦᱩᱭᱩᱜ ᱠᱟᱱ ᱜᱮᱭᱟ ᱟᱨᱸ ᱡᱟᱦᱟᱸ ᱞᱮᱠᱟᱢ ᱞᱟᱹᱭ ᱠᱮᱫᱟ ᱚᱱᱮ ᱚᱱᱠᱟ ᱦᱮᱸ ᱦᱮ ᱞᱟᱹᱭ ᱢᱮ ᱞᱟᱹᱭ ᱢᱮ
ᱢᱮᱱᱫᱟᱞᱤᱧ ᱟᱨᱦᱚᱸ ᱢᱟᱱᱮ ᱚᱱᱟ ᱚᱱᱟ ᱤᱭᱟᱹᱛᱮ ᱢᱤᱫᱴᱮᱡ ᱦᱚᱸ ᱤᱭᱟᱹ ᱵᱟᱝ ᱦᱩᱭᱩᱜ ᱢᱟᱱᱮ ᱚᱱᱠᱟ ᱦᱟᱺᱰᱤ ᱠᱚ ᱫᱚᱠᱟᱱ ᱫᱟ ᱵᱟᱝ ᱦᱟᱺᱰᱤ ᱧᱩ ᱠᱟᱛᱮᱫ ᱪᱚᱝᱠᱩ ᱯᱟᱜᱽᱞᱟᱜ ᱠᱟᱱᱟ ᱵᱟᱝ ᱚᱸᱰᱮ ᱦᱚᱲ ᱠᱩ
ᱮᱠᱫᱚᱢ ᱮᱠᱫᱚᱢ ᱢᱟᱱᱮ ᱦᱟᱺᱰᱤ ᱧᱩ ᱠᱟᱛᱮᱫ ᱚᱱᱟ ᱦᱟᱺᱰᱤ ᱯᱟᱹᱣᱨᱟᱹ, ᱧᱩ ᱠᱟᱛᱮᱫ ᱡᱤᱱᱤᱥ ᱠᱚ ᱧᱩ ᱠᱟᱛᱮᱫ ᱜᱮᱥᱮ ᱩᱱᱠᱩᱣᱟᱜ ᱢᱟᱱᱮ ᱪᱮᱫ ᱫᱟᱲᱮ ᱥᱮ ᱥᱟᱦᱚᱥ ᱵᱟᱹᱲᱛᱤᱜ ᱠᱟᱱ ᱟᱨ ᱪᱮᱫ
ᱠᱷᱟᱡ ᱫᱚ
ᱦᱮᱸ
ᱚᱝᱠᱟ ᱵᱟᱹᱲᱤᱡ ᱠᱚ ᱠᱟᱹᱢᱤᱭᱫᱟ ᱛᱟᱢ ᱫᱚ ᱪᱮᱫ ᱠᱚ ᱩᱯᱟᱹᱭᱟ ᱵᱟᱝ? ᱢᱟᱱᱮᱛ ᱰᱟᱭᱨᱮᱠᱴ ᱜᱚᱡ ᱥᱮᱜ᱾
ᱦᱳᱭ ᱦᱳᱭ᱾
ᱟᱡ ᱢᱟᱭᱥᱟᱵ ᱚᱪᱚᱜᱼᱟ ᱵᱟᱝ?
ᱟᱫᱚ ᱟᱫᱚ ᱩᱱᱤ ᱡᱟᱦᱟᱸᱭ ᱢᱟᱱᱮ ᱜᱚᱡ ᱠᱮᱫᱮᱭᱟᱭ᱾ ᱛᱟᱦᱚᱞᱮ ᱩᱱᱤ ᱛᱟᱦᱚᱞᱮ ᱩᱱᱤ ᱤᱫᱤ ᱠᱟᱛᱮᱜ ᱯᱩᱞᱤᱥ ᱠᱮᱥ ᱠᱚᱫᱚ ᱦᱳᱭ ᱵᱟᱲᱟ ᱞᱮᱱᱟ ᱥᱮ ᱵᱟᱝ ᱟᱯᱮ ᱚᱱᱛᱮ ᱫᱚ?
ᱩᱱᱤ ᱠᱚᱲᱟ ᱫᱚ ᱟᱹᱣᱨᱤ ᱠᱚ ᱧᱟᱢᱮᱭᱟ ᱚᱠᱟ ᱥᱮᱫ ᱨᱮ ᱵᱟᱝ ᱪᱩᱠᱩ ᱠᱚ ᱠᱟᱱ ᱛᱟᱦᱮᱫ ᱢᱟᱱᱮ ᱵᱟᱠᱚ ᱧᱟᱢ ᱠᱮᱫ ᱛᱟᱦᱮᱱᱟ ᱟᱭᱢᱟ ᱫᱤᱱ ᱨᱮᱜᱮ᱾
ᱩᱱᱠᱤᱱ ᱥᱟᱶᱨᱮ ᱵᱟᱨ ᱦᱚᱲ ᱠᱤᱱ ᱛᱟᱦᱮᱸ ᱠᱟᱱᱟ ᱵᱟᱝ ᱩᱱᱤ ᱢᱤᱫᱴᱮᱡ ᱫᱚᱠᱚ ᱧᱟᱢ ᱠᱮᱫᱮᱭᱟ᱾ ᱟᱨ ᱟᱨ ᱢᱤᱫᱴᱮᱡ ᱫᱚ ᱟᱹᱣᱨᱤ ᱠᱚᱧ ᱧᱟᱢ ᱠᱚ ᱛᱟᱦᱮᱱᱟ ᱟᱹᱣᱨᱤ ᱛᱚᱦᱚᱸ ᱟᱹᱣᱨᱤ᱾ ᱠᱩ ᱧᱟᱢᱮᱭᱟᱪ ᱯᱩᱞᱤᱥ ᱦᱚ ᱛᱤᱱᱟᱜ ᱟᱫᱚ ᱟᱭᱟ ᱛᱷᱚᱲᱟᱜᱟᱱ ᱦᱟᱜ ᱠᱷᱚᱵᱚᱨᱮ ᱦᱟᱛᱟᱣ ᱠᱮᱜ ᱜᱮ ᱦᱟᱝ᱾
ᱦᱩᱸ
ᱢᱟᱱᱮ ᱧᱤᱫᱟᱹ ᱥᱮᱫ ᱦᱩᱭᱮᱱ ᱛᱮᱜᱮ ᱵᱟᱝ ᱚᱱᱠᱟᱱᱟᱜ ᱜᱷᱚᱴᱚᱱᱟ ᱦᱩᱭᱱᱟ ᱵᱟᱠᱷᱟᱡ ᱵᱟᱝ ᱦᱩᱭᱠᱚᱼᱟ ᱵᱟᱝ᱾
ᱮᱠᱫᱚᱢ ᱮᱠᱫᱚᱢ ᱧᱤᱫᱟᱹ ᱟᱨ ᱟᱯᱮ ᱥᱮᱫ ᱫᱚ
ᱚᱱᱟ ᱦᱚᱸ ᱵᱷᱩᱞ ᱱᱟᱜᱼᱟ᱾
ᱮᱠᱫᱚᱢ ᱮᱠᱫᱚᱢ᱾
ᱢᱟᱱᱮ ᱩᱝᱠᱩ ᱦᱚᱸᱠᱚ ᱧᱩ ᱵᱩᱞ ᱠᱚᱣᱟ ᱵᱟᱝ ᱜᱟᱨᱡᱮᱱ ᱦᱚᱸ᱾
ᱦᱳᱭ ᱦᱳᱭ᱾ ᱟᱨ ᱱᱚᱣᱟᱨᱮ ᱱᱚᱝᱠᱟᱱ ᱮ ᱢᱟᱹᱭ ᱵᱟᱹᱵᱩ ᱛᱟᱠᱚ ᱜᱮᱠᱚ ᱪᱟᱞᱟᱜᱼᱟ ᱡᱟᱦᱟᱸᱭ ᱨᱮᱱ ᱢᱟᱱᱮ ᱜᱟᱨᱡᱮᱱ ᱫᱚ ᱩᱝᱠᱩ ᱦᱚᱸ ᱢᱟᱱᱮ ᱮ ᱩᱱᱟᱹᱜ ᱵᱟᱠᱚ ᱚᱞ ᱯᱟᱲᱦᱟᱣ ᱠᱟᱱᱟ ᱟᱨ ᱦᱩᱭᱩᱜ ᱠᱟᱱᱟ ᱩᱝᱠᱩ ᱦᱚᱸ ᱠᱚ ᱯᱟᱹᱨᱣᱟᱹ ᱫᱚᱠᱚ ᱧᱩ ᱛᱚ ᱩᱝᱠᱩᱜ ᱜᱮ ᱱᱚᱝᱠᱟ ᱱᱟᱭᱤᱴ ᱯᱨᱳᱜᱨᱟᱢ ᱠᱚᱫᱚ ᱠᱚ ᱟᱲᱟᱜ ᱵᱟᱲᱟ ᱠᱚᱣᱟ ᱦᱮᱸ ᱥᱮ ᱵᱟᱝ? ᱟᱹᱞᱤᱧᱟᱜ ᱢᱮᱱᱛᱮᱫᱚ, ᱮ ᱩᱱᱠᱩ ᱫᱚ ᱮᱠᱪᱚᱞᱤ ᱮ ᱜᱤᱫᱽᱟᱹ ᱯᱤᱫᱽᱨᱟᱹ ᱫᱚ ᱪᱮᱫ ᱦᱚᱸ ᱵᱟᱠᱚ ᱞᱟᱹᱭ ᱵᱟᱲᱟ ᱟᱠᱚ ᱜᱮᱭᱟ ᱟᱨ ᱪᱮᱫ ᱠᱚ ᱞᱟᱹᱭᱟᱠᱚᱣᱟ ᱟᱠᱚ ᱱᱤᱡᱮ ᱛᱮᱜᱮ ᱱᱤᱡᱮ ᱜᱮᱛᱚ ᱠᱚ ᱢᱟᱱᱮ ᱧᱩ ᱵᱩᱞ ᱠᱟᱱᱟ ᱟᱫᱚ ᱦᱚᱲ ᱢᱟᱱᱮ ᱜᱤᱫᱽᱨᱟᱹ ᱫᱚ ᱪᱮᱫ ᱮ ᱵᱩᱡᱷᱟᱹᱣᱮᱭᱟ ᱩᱱᱤ ᱫᱚ᱾
ᱠᱷᱟᱡ ᱫᱚ ᱦᱟᱹᱱᱤ ᱜᱤᱫᱽᱨᱟᱹ ᱢᱟᱦᱟᱸ ᱢᱟᱱᱮ ᱥᱮᱱᱚᱜ ᱨᱮᱱᱟᱜ ᱤᱭᱟᱹ ᱧᱟᱢᱟ ᱵᱟᱝ ᱡᱟᱜᱟᱭ ᱧᱟᱢᱟ ᱢᱟᱱᱮ, ᱦᱟᱱᱤ ᱵᱩᱞ ᱠᱚ ᱠᱷᱟᱱ ᱫᱚ ᱚᱠᱚᱭ ᱢᱟᱱᱟᱣᱮᱭᱟ ᱟᱨᱟᱢ ᱥᱮ ᱥᱮᱱᱚᱜᱼᱟ᱾
ᱦᱮᱸ ᱦᱮᱸ᱾
ᱟᱨᱦᱚᱸ ᱢᱟᱱᱮ ᱟᱞᱮ ᱥᱮᱜ ᱨᱮᱜᱤ ᱚᱝᱠᱟ ᱢᱟᱨᱤᱡ ᱢᱤᱫᱴᱮᱡ ᱥᱤᱝᱜᱟᱨ ᱠᱚ ᱟᱹᱜᱩ ᱞᱮᱭᱟ ᱚᱱᱛᱮ ᱡᱷᱟᱲᱠᱷᱚᱱᱰ ᱨᱤᱱᱤᱡ᱾
ᱦᱮᱸ ᱦᱮᱸ᱾
ᱟᱨ ᱠᱚ ᱮᱱᱮᱡ ᱪᱚᱭᱮᱫᱤ ᱠᱟᱱᱟ ᱮᱥᱴᱮ ᱨᱮ ᱟᱨ ᱢᱟᱱᱮ ᱵᱟᱨᱦᱮ ᱨᱮᱫᱚ ᱩᱱᱠᱩ ᱠᱚ ᱫᱚᱱ ᱵᱟᱲᱟᱭ ᱠᱟᱱᱟ ᱟᱫᱚ ᱪᱮᱜ ᱮᱢ ᱢᱮᱛᱟᱣ ᱠᱚᱣᱟ, ᱢᱟᱱᱮ ᱱᱤᱫᱟᱹ ᱥᱮ ᱚᱝᱠᱟ ᱜᱮ᱾
ᱟᱪᱪᱷᱟ ᱟᱪᱪᱷᱟ᱾
ᱛᱚ ᱱᱚᱣᱟ ᱠᱩ ᱛᱮ ᱵᱮᱥ ᱵᱟᱝ ᱦᱩᱭᱩᱜ ᱠᱟᱱᱟ᱾ ᱪᱮᱢ ᱢᱮᱱ ᱫᱟ?
ᱦᱮᱸ ᱪᱮᱜᱠᱟ ᱦᱩᱭᱩᱜ ᱜᱮᱭᱟ ᱢᱟᱱᱮ ᱦᱩᱭᱩᱜᱼᱟ ᱢᱟᱱᱮ ᱥᱮ ᱪᱮᱫᱠᱟ ᱛᱟᱞᱟ ᱧᱤᱫᱟᱹ ᱨᱮᱜᱮ ᱵᱚᱱᱫᱚᱭ ᱢᱟᱱᱮ ᱢᱩᱪᱟᱹᱫᱚᱜᱼᱟ?
ᱢᱟᱱᱮ ᱡᱟᱭᱜᱟ ᱡᱟᱭᱜᱟ ᱛᱮ ᱚᱝᱠᱟ ᱜᱚᱴᱟ ᱱᱤᱫᱟᱹ ᱫᱚ ᱵᱟᱝ, ᱱᱤᱫᱟᱹ ᱠᱚ ᱫᱚᱦᱚᱭᱟ ᱱᱤᱫᱟᱹ ᱵᱷᱤᱛᱨᱤ ᱨᱮ ᱜᱮ ᱪᱟᱵᱟ᱾
ᱳ ᱦᱮᱸ ᱟᱞᱮ ᱱᱚᱸᱰᱮ ᱜᱚᱴᱟ ᱧᱤᱫᱟᱹ ᱴᱟᱜ ᱜᱮ ᱟᱨ ᱪᱮᱫ ᱯᱚᱨᱮᱨ ᱫᱤᱱ ᱥᱮᱛ ᱛᱟᱜ ᱠᱚ ᱥᱮᱫ ᱨᱮ ᱢᱩᱪᱟᱹᱫᱚᱜᱼᱟ ᱟᱨ ᱪᱮᱫ᱾
ᱟᱞᱮ ᱞᱮ ᱫᱚᱦᱚᱭᱮᱫ ᱠᱟᱱ ᱢᱟᱱᱮ ᱚᱱᱟ ᱥᱩᱨ ᱨᱮᱫᱚ ᱢᱟᱱᱮ ᱚᱱᱠᱟ ᱧᱤᱫᱟᱹ ᱫᱚ ᱵᱟᱞᱮ ᱫᱚᱦᱚᱭᱟ ᱚᱱᱠᱟᱼᱼ ᱟᱹᱭᱩᱵ ᱵᱮᱞᱟ ᱜᱮᱞᱮ ᱪᱟᱵᱟ ᱦᱚᱪᱚᱭᱮᱫᱟ ᱚᱱᱠᱟ ᱥᱟᱭᱤᱰ ᱥᱟᱭᱤᱰ ᱨᱮ ᱚᱱᱠᱟ ᱟᱞᱮ ᱥᱩᱨ ᱨᱮᱜᱮ᱾
ᱦᱩᱸ
ᱢᱟᱱᱮ ᱛᱤᱦᱤᱧ ᱜᱟᱯᱟ ᱚᱱᱟ ᱫᱤᱱᱼᱼ ᱵᱟᱠᱚ ᱟᱸᱡᱚᱢ ᱢᱮ
ᱦᱮᱸ ᱦᱮᱸ
ᱢᱮᱱ ᱫᱟᱞᱤᱧ ᱛᱤᱦᱤᱧ ᱜᱟᱯᱟ ᱢᱟᱱᱮ ᱠᱚᱜᱮ ᱵᱟᱠᱚ ᱤᱭᱟᱹ ᱦᱚᱪᱚᱣᱟᱜ ᱠᱟᱱ ᱧᱟᱹᱫᱟ ᱥᱮ ᱵᱟᱝ ᱯᱩᱞᱤᱥ ᱠᱚ᱾
ᱮᱸᱻ ᱟᱞᱮ ᱥᱮᱫ ᱫᱚᱠᱚ ᱠᱚᱨᱟᱣᱮᱫ ᱜᱮᱭᱟ ᱛᱚᱵᱩ ᱦᱚᱸ ᱚᱸᱰᱮ ᱧᱤᱫᱟᱹ ᱯᱨᱳᱜᱨᱟᱢ ᱠᱚ ᱠᱚᱨᱟᱣᱮᱫ ᱜᱮᱭᱟ ᱟᱨ ᱪᱮᱫ᱾ ᱵᱚᱱᱫᱚ ᱠᱚᱫᱚ ᱵᱟᱝ ᱵᱚᱱᱫᱚ ᱠᱟᱱᱟ ᱱᱛᱮ ᱫᱚᱼᱼ
ᱵᱟᱝ ᱢᱟᱱᱮ ᱫᱮᱵᱤ ᱫᱮᱵᱤ ᱯᱩᱡᱟᱹ ᱠᱚ ᱢᱟᱱᱮ ᱟᱹᱰᱤ ᱧᱤᱫᱟᱹ ᱦᱟᱹᱵᱤᱡ ᱵᱟᱠᱚ ᱛᱟᱦᱮᱸ ᱦᱚᱪᱚ ᱠᱟᱱᱟ ᱵᱟᱝ ᱤᱱ ᱨᱮᱜᱮ ᱢᱟᱱᱮᱼᱼ ᱢᱩᱸ
ᱚ ᱧᱤᱫᱟᱹ ᱫᱷᱟᱹᱨᱤᱡ ᱫᱚᱼᱼ ᱚᱱᱟ ᱫᱚᱱᱟᱜ ᱵᱟᱹᱞᱤᱧ ᱟᱸᱡᱚᱢ ᱵᱟᱲᱟ ᱟᱠᱟᱫᱟ ᱦᱚᱼᱼ ᱚᱱᱠᱟ ᱫᱚ ᱵᱟᱠᱚ ᱛᱟᱦᱮᱸ ᱦᱚᱪᱚᱣᱟᱜ ᱠᱟᱱᱟ ᱛᱟᱦᱮᱸ ᱫᱚ᱾
ᱵᱟᱠᱚ ᱛᱟᱦᱮᱸ ᱦᱚᱪᱚ ᱠᱟᱱᱟ ᱟᱨ ᱢᱟᱱᱮ ᱱᱚᱜᱼᱚᱭ ᱟᱵᱚ ᱵᱚᱱ᱾ ᱟᱵᱚ ᱵᱚᱱ ᱯᱩᱡᱟᱹᱭᱮᱫ ᱠᱟᱱ ᱢᱟᱱᱮ ᱱᱚᱣᱟ ᱦᱩᱞ ᱢᱟᱦᱟ ᱢᱟ ᱢᱟᱱᱮ ᱫᱤᱱ ᱨᱮᱱᱟᱜ ᱜᱮ ᱪᱟᱵᱟᱜ ᱡᱟᱹᱨᱩᱲ ᱠᱟᱱᱟ ᱵᱟᱝ?
ᱦᱳᱭ ᱦᱳᱭ ᱦᱳᱭ
ᱟᱨ ᱚᱱᱟ ᱧᱤᱫᱟᱹ ᱢᱟ ᱚᱱᱠᱟ ᱤᱭᱟᱹ ᱵᱟᱹᱱᱩᱜᱼᱟ ᱵᱟᱝ?
ᱦᱩᱸ ᱮᱠᱫᱚᱢ᱾
ᱛᱚᱵᱮ ᱟᱪᱪᱷᱟ ᱦᱟᱡᱩᱜ ᱵᱚᱪᱷᱚᱨ ᱫᱚ ᱪᱮᱫ ᱠᱚᱯᱮ ᱜᱚᱱᱚᱝ ᱵᱟᱲᱟᱣ ᱟᱠᱟᱱᱟ ᱟᱯᱮ ᱫᱚ ᱚᱱᱛᱮ? ᱦᱩᱞ ᱢᱟᱦᱟ ᱤᱭᱟᱹ ᱦᱩᱞ ᱢᱟᱦᱟ ᱚᱠᱟᱞᱮ ᱞᱮᱠᱟ ᱯᱮ ᱦᱩᱭ ᱦᱚᱪᱚᱭᱟ?
ᱟᱞᱮ ᱱᱚᱛᱚ ᱫᱚ ᱦᱩᱞ ᱢᱟᱦᱟ ᱫᱚ ᱱᱚᱨᱢᱟᱞ ᱜᱮ ᱦᱩᱭᱩᱜᱼᱟ ᱚᱱᱠᱟ ᱯᱨᱳᱜᱳᱨᱟᱢ ᱠᱚᱫᱚ ᱵᱟᱞᱮ ᱫᱚᱦᱚᱭ ᱜᱮᱭᱟ᱾ ᱥᱤᱧ ᱵᱮᱲᱟ ᱦᱩᱭᱮᱱ ᱧᱤᱫᱟᱹ ᱵᱮᱲᱟ ᱦᱩᱭᱮᱱ᱾ ᱚᱱᱠᱟ ᱟᱛᱩ ᱨᱤᱱ ᱢᱟᱹᱭ ᱵᱟᱹᱵᱩ ᱛᱟᱠᱚ ᱠᱚᱜᱮ ᱠᱤᱪᱷᱩ ᱠᱤᱪᱷᱩ ᱢᱟᱱᱮᱼᱼ ᱵᱚᱠᱛᱚᱵᱵᱚ ᱠᱚᱠᱚ ᱫᱚᱦᱚᱭᱟ ᱟᱨ ᱦᱩᱞ ᱢᱟᱦᱟ ᱤᱫᱤ ᱠᱟᱛᱮᱜᱼᱼ ᱡᱟᱦᱟᱱᱟᱜ ᱠᱚ ᱞᱟᱹᱭ ᱵᱟᱲᱟᱭᱟ ᱤᱱᱟᱹ ᱠᱚᱜᱮ ᱟᱨ ᱥᱤᱫᱩ ᱠᱱᱩᱣᱟᱜ ᱢᱩᱨᱛᱤ ᱨᱮᱼᱼ ᱮ ᱤᱭᱟᱹ ᱵᱟᱦᱟ ᱢᱟᱞᱟ ᱮᱢ ᱪᱟᱯᱟᱞ ᱤᱱᱟᱹ ᱠᱚᱜᱮ ᱦᱩᱭᱩᱜᱼᱟ ᱟᱨ ᱚᱱᱟ ᱠᱷᱚᱱᱟᱜ ᱵᱟᱹᱲᱛᱤ ᱫᱚ ᱪᱮᱫ ᱦᱚᱸ ᱵᱟᱝ ᱦᱩᱭᱩᱜ ᱜᱮᱭᱟ᱾ ᱟᱨ ᱡᱚᱢ ᱦᱚᱪᱚ ᱟᱹᱜᱩᱭᱟᱠᱚ ᱟᱞᱮ ᱱᱚᱣᱟ ᱥᱟᱭᱤᱰ ᱨᱮᱼᱼ ᱮᱸ ᱢᱟᱱᱮ ᱡᱷᱚᱛᱚ ᱦᱚᱲᱠᱚ ᱡᱚᱢ ᱦᱚᱪᱚ ᱠᱚᱜᱮᱭᱟ ᱠᱷᱤᱪᱩᱲᱤ ᱚᱱᱮ ᱚᱱᱟ ᱠᱚᱜᱮ᱾
ᱟᱞᱮ ᱦᱚᱸ ᱯᱟᱞᱮ ᱦᱟᱡᱩᱜ ᱵᱟᱨ ᱫᱚ᱾ ᱛᱷᱚᱲᱟ ᱤᱭᱟᱹ ᱢᱟᱱᱮ ᱚᱱᱠᱟᱜᱮ ᱱᱤᱭᱟᱹ ᱵᱟᱨᱮ ᱫᱟᱜ ᱠᱮᱫᱟ ᱵᱟᱝ ᱟᱫᱚ ᱦᱟᱡᱩᱜᱼᱼ ᱵᱟᱨ ᱫᱚ ᱵᱚᱞᱮ ᱚᱱᱠᱟ ᱫᱟᱜ ᱞᱮ ᱵᱮᱱᱟᱣ ᱦᱚᱪᱚᱭᱟ ᱵᱚᱞᱮ
ᱟᱪᱪᱷᱟ᱾ ᱦᱩᱸ ᱦᱩᱸ
ᱢᱟᱱᱮ ᱥᱤᱢ ᱯᱞᱟᱥᱴᱟᱨ ᱥᱤᱢᱤᱴ ᱚᱲᱟᱜ ᱞᱮ ᱵᱮᱱᱟᱣᱟ ᱚᱝᱼᱠᱟ ᱜᱮ᱾ ᱚᱠᱟᱞᱮᱠᱟ ᱦᱩᱭᱩᱜᱼᱟ? ᱚᱱᱟ ᱠᱚ ᱤᱭᱟᱹ ᱡᱩᱨᱤ ᱠᱟᱛᱮᱫᱼᱼ
ᱦᱩᱸ
ᱢᱟᱱᱮ ᱚᱱᱟ ᱵᱚᱪᱷᱚᱨ ᱵᱚᱪᱷᱚᱨ ᱜᱮᱵᱚᱱ ᱢᱟᱱᱟᱣᱟ ᱵᱟᱝ ᱵᱟᱝ ᱢᱟᱱᱟᱣᱟᱜ ᱤᱭᱟᱹ ᱢᱟ ᱵᱟᱝ ᱠᱟᱱᱟ ᱵᱟᱝ?
ᱵᱟᱝ ᱵᱟᱝ,
ᱢᱟᱱᱮ ᱵᱮᱱᱟᱣ ᱠᱟᱜ ᱠᱷᱟᱡ ᱦᱚᱸ ᱢᱟᱱᱮ ᱱᱤᱡᱮᱨᱟᱜ ᱜᱮ ᱥᱩᱵᱤᱫᱷᱟ᱾
ᱦᱩᱸ ᱦᱩᱸ ᱮᱠᱫᱚᱢ ᱮᱠᱫᱚᱢ᱾
ᱵᱟᱠᱷᱟᱡ ᱪᱮᱫ ᱢᱟᱜ ᱠᱚᱢ ᱢᱟᱜ ᱵᱟᱲᱟᱭᱟ ᱤᱭᱟᱹ ᱠᱚ ᱢᱟᱱᱮ ᱚᱱᱟ ᱢᱟ ᱠᱷᱚᱨᱪᱟ ᱟᱨ ᱠᱷᱚᱨᱪᱟ ᱜᱮ ᱪᱟᱞᱟᱜ ᱠᱟᱱᱟ ᱵᱟᱝ? ᱯᱟᱭᱥᱟ ᱡᱩᱴᱟᱹᱣ ᱠᱟᱛᱮ ᱢᱤᱫ ᱫᱚᱢ ᱨᱮ ᱵᱮᱱᱟᱣ ᱩᱛᱟᱹᱨ ᱠᱟᱢ
ᱦᱳᱸ ᱦᱳᱸ
ᱵᱮᱱᱟᱣ ᱞᱮᱠᱷᱟᱡ ᱦᱚᱸ ᱮᱱᱮᱫ ᱛᱮᱦᱮᱧ ᱜᱟᱯᱟ ᱟᱨᱦᱚᱸ ᱪᱤᱞᱤ ᱠᱚᱪᱚᱝ ᱠᱚ ᱟᱰᱟᱜᱼᱟ ᱛᱟᱥ ᱠᱷᱮᱞᱟ ᱦᱚᱲ ᱪᱤᱞᱤ ᱠᱷᱮᱞᱟ ᱦᱟᱝ
ᱦᱩᱸ ᱦᱳᱭ ᱚᱱᱟ ᱦᱚᱸ ᱠᱟᱛᱷᱟ ᱜᱮ ᱠᱟᱱᱟ᱾
ᱫᱚ ᱵᱟᱝ ᱦᱩᱭᱩᱜᱼᱟ᱾
ᱦᱩᱸ ᱦᱩᱸ ᱟᱦ ᱱᱮᱜ ᱟᱯᱮ ᱚᱱᱟ ᱱᱟᱭᱤᱴ ᱯᱨᱳᱜᱨᱟᱢ ᱤᱫᱤ ᱠᱟᱛᱮᱜ ᱟᱯᱮ ᱥᱮᱫ ᱫᱚ ᱢᱟᱱᱮ ᱚᱱᱠᱟ ᱤᱧ ᱫᱚ ᱢᱟᱱᱮ ᱵᱟᱹᱧ ᱧᱮᱞ ᱵᱟᱲᱟ ᱟᱠᱟᱫ ᱠᱚᱣᱟ ᱚᱱᱠᱟ ᱪᱷᱟᱯ ᱯᱨᱤ ᱠᱚ ᱚᱱᱠᱟᱱᱟᱜ ᱵᱷᱤᱰᱭᱳ ᱠᱚᱦᱚᱸ ᱵᱟᱝ ᱵᱷᱟᱭᱨᱟᱞ ᱠᱟᱱᱟ ᱪᱷᱟᱯᱨᱤ ᱠᱚᱫᱚ ᱵᱟᱪᱩᱜ ᱠᱚᱣᱟ ᱦᱳᱭᱛᱳ ᱟᱯᱮ ᱚᱱᱛᱮ ᱫᱚ? ᱟᱨ ᱱᱚᱛᱮ ᱟᱞᱮ ᱱᱚᱛᱮ ᱵᱮᱝᱜᱚᱞ ᱠᱚᱨᱮᱱᱟᱜ ᱵᱷᱤᱰᱭᱳ ᱨᱮᱜᱮ ᱱᱚᱣᱟ ᱠᱚᱫᱚ ᱡᱟᱹᱥᱛᱤ ᱧᱮᱞ ᱧᱮᱞ ᱧᱟᱢᱟ ᱵᱮᱝᱜᱚᱞ ᱠᱚᱨᱮᱱᱟᱜ ᱵᱷᱤᱰᱭᱳ ᱠᱚ ᱧᱮᱞ ᱵᱟᱲᱟᱭᱟᱢ ᱤᱭᱩᱴᱩᱵᱽ ᱠᱚᱨᱮ ᱱᱟᱜ
ᱟᱞᱮ ᱱᱚᱛᱮ ᱫᱚ ᱦᱟᱸᱜ ᱚᱱᱠᱟ ᱫᱚ ᱦᱟᱜ ᱡᱟᱹᱥᱛᱤ ᱥᱮᱫ ᱵᱟᱠᱚ ᱤᱭᱟᱹᱜᱼᱟ ᱛᱚ ᱟᱨᱦᱚᱸ ᱪᱷᱟᱹᱯᱨᱤ ᱫᱚ ᱢᱮᱱᱟᱜ ᱠᱚᱜᱮᱭᱟ᱾ ᱛᱟᱨᱦᱚ ᱚᱱᱠᱟ ᱞᱚᱥᱚᱫ ᱠᱚᱨᱮ ᱫᱚ ᱦᱟᱸᱜ ᱵᱟᱠᱚ ᱮᱱᱮᱡᱚᱜᱼᱟ ᱡᱟᱹᱞᱤᱜ ᱚᱠᱟ ᱠᱚᱨᱮᱱᱟᱜ ᱵᱟᱝ? ᱦᱮᱧ ᱧᱮᱞ ᱵᱟᱲᱟ ᱟᱠᱟᱫᱟ ᱦᱮ ᱞᱚᱥᱚᱫ ᱠᱚᱨᱮ ᱟᱯᱮᱥᱮᱫ ᱜᱮ?
ᱟᱞᱮ ᱥᱮᱫ ᱜᱮ ᱟᱞᱮ ᱥᱮᱫ ᱜᱮ ᱚᱱᱟ ᱠᱚᱫᱚ ᱦᱮᱸ ᱦᱮᱸ ᱟᱞᱮ ᱱᱚᱣᱟ ᱳᱭᱮᱥᱴ ᱵᱮᱝᱜᱚᱞ ᱨᱮᱱ ᱱᱚᱝᱠᱟ ᱥᱟᱱᱛᱟᱲ ᱠᱚᱜᱮ ᱧᱮᱞ ᱱᱟᱜ ᱤᱭᱩᱴᱩᱵᱽ ᱠᱚᱨᱮ ᱧᱮᱞ ᱵᱟᱲᱟᱭᱟᱢ ᱦᱟᱜ ᱱᱚᱣᱟ ᱡᱟᱹᱥᱛᱤ ᱫᱚ ᱚᱱᱠᱟ ᱚᱭᱮᱥᱴ ᱵᱮᱝᱜᱚᱞ ᱨᱮᱜᱮ ᱩᱱᱟᱹᱜ ᱪᱷᱟᱯᱨᱤ ᱠᱚᱫᱚ ᱢᱮᱱᱟᱜ ᱠᱚᱣᱟ ᱦᱟᱜ᱾
ᱠᱚᱨᱮ ᱦᱚᱸ ᱤᱱᱥᱴᱟᱜᱨᱟᱢ ᱠᱚᱨᱮ ᱦᱚᱸ ᱢᱟᱱᱮ ᱟᱹᱰᱤ ᱡᱟᱹᱥᱛᱤ ᱜᱮ ᱧᱮᱞᱚᱜᱼᱟ ᱵᱟᱝ?
ᱦᱮᱸ ᱦᱮᱸ ᱦᱮᱸ
ᱢᱟᱱᱮ ᱡᱷᱟᱲᱠᱷᱚᱸᱰ ᱥᱮᱱᱤᱡ ᱦᱚᱸ ᱢᱤᱫ ᱦᱚᱲᱤᱧ ᱠᱩᱞᱤ ᱞᱮᱫᱭᱟ ᱟᱫᱚ ᱢᱮᱱ ᱠᱮᱫᱟ ᱩᱱᱤ ᱟᱞᱮ ᱥᱮᱱᱤᱡ ᱦᱚᱸ ᱢᱮ ᱤᱱᱟᱹᱜ ᱵᱟᱹᱱᱩᱜ ᱠᱚᱣᱟ᱾ ᱚᱠᱟᱭ ᱞᱟᱹᱭᱫᱟ ᱟᱫᱚᱧ ᱜᱩᱱᱟᱹᱱ ᱱᱟ ᱚᱠᱟ ᱥᱮᱱᱤᱡ ᱢᱟᱱᱮ ᱛᱚᱵᱮ?
ᱚ
ᱟᱫᱚᱭ ᱞᱟᱹᱭᱫᱤᱧᱟ ᱩᱱᱤ ᱚᱱᱛᱮ ᱵᱮᱝᱜᱚᱞ ᱥᱮᱱᱤᱡ ᱥᱮ ᱡᱟᱹᱥᱛᱤ ᱚᱱᱛᱮ ᱩᱱᱤ ᱦᱚᱭ ᱢᱮᱱ ᱮᱫᱟ᱾
ᱦᱳᱭ ᱦᱳᱭ ᱡᱟᱹᱥᱛᱤ ᱫᱚ ᱮᱱᱛᱮ ᱵᱮᱝᱜᱚᱞ ᱥᱮᱱᱟᱜ ᱵᱷᱤᱰᱭᱳ ᱠᱚᱜᱮ ᱵᱷᱟᱭᱨᱟᱞᱚᱜ ᱜᱮᱭᱟ᱾ ᱡᱟᱦᱟᱸ ᱛᱤᱱᱟᱹᱜ ᱚᱱᱠᱟ ᱵᱷᱤᱰᱭᱳ ᱠᱚᱢ ᱧᱮᱞ ᱧᱟᱢ ᱵᱟᱲᱟᱭ ᱜᱮᱭᱟ ᱛᱟᱦᱚᱞᱮ᱾
ᱦᱮᱸ ᱜᱚᱴᱟ ᱯᱟᱥᱱᱟ ᱵᱟᱝ ᱟᱯᱞᱳᱰ ᱛᱮᱜᱮ᱾ ᱟᱯᱞᱳᱰ ᱢᱮ ᱮᱛᱮ ᱚᱠᱟ ᱠᱚᱨᱮ ᱪᱟᱞᱟᱜᱼᱟ᱾
ᱦᱮᱸ ᱦᱮᱸ ᱦᱳᱭ ᱦᱳᱭ ᱟᱪᱪᱷᱟ ᱛᱟᱦᱚᱞᱮ ᱟᱢ ᱫᱚ ᱱᱤᱛᱚᱜ ᱫᱚ ᱢᱟᱱᱮ ᱪᱮᱫ ᱠᱚᱢ ᱪᱤᱠᱟᱹ ᱵᱟᱲᱟᱭ ᱜᱮᱭᱟ ᱥᱮ ᱚᱱᱠᱟ ᱚᱲᱟᱜ ᱠᱚᱨᱮᱜᱮ ᱛᱟᱦᱮᱸ ᱵᱟᱲᱟᱜ ᱜᱮᱭᱟ?
ᱚᱲᱟᱜ ᱠᱚᱨᱮᱜᱤᱧ ᱛᱟᱦᱮᱱᱟ ᱢᱟᱱᱮ ᱚᱱᱛᱮ ᱥᱟᱭᱤᱰ ᱥᱮᱡ ᱨᱤᱧ ᱛᱟᱦᱮᱱ ᱠᱟᱱᱟ᱾ ᱯᱟᱲᱦᱟᱜ ᱠᱟᱹᱱᱟᱹᱧ ᱢᱟᱱᱮ ᱥᱟᱭᱤᱰ ᱠᱷᱚᱡ ᱚᱲᱟᱜ ᱨᱮᱫᱚ ᱵᱟᱝ ᱴᱟᱣᱩᱱ ᱨᱮ᱾
ᱦᱮᱸ ᱪᱮᱜᱠᱟ
ᱢᱮᱱᱫᱟᱹᱧ ᱢᱟᱱᱮ ᱚᱱᱠᱟ ᱚᱲᱟᱜ ᱨᱮᱫᱚ ᱵᱟᱹᱧ ᱛᱟᱦᱮᱱ ᱠᱟᱱᱟ ᱥᱟᱭᱤᱰ ᱥᱮᱫ ᱨᱮ ᱢᱤᱱᱟᱹᱧᱟ᱾
ᱚ ᱢᱟᱱᱮ ᱡᱟᱦᱟᱸᱱᱟᱜ ᱠᱚᱢ ᱪᱤᱠᱟᱹ ᱵᱟᱲᱟᱭ ᱜᱮᱭᱟ ᱱᱤᱛᱚᱜ ᱫᱚ ᱢᱟᱱᱮ ᱯᱟᱲᱦᱟᱜ ᱠᱟᱱᱟᱢ ᱥᱮ ᱪᱮᱫ ᱮᱢ ᱪᱤᱠᱟᱹᱭ ᱜᱮᱭᱟ ᱱᱤᱛᱚᱜ ᱡᱚᱵᱽ? ᱴᱚᱯ ᱥᱮ ᱚ।
ᱯᱟᱲᱦᱟᱜ।
ᱟᱪᱪᱷᱟ ᱟᱪᱪᱷᱟ।
ᱚ ᱥᱚᱢᱚᱭ ᱢᱟᱦᱟᱜ ᱦᱩᱭᱮᱱ ᱚᱱᱟ ᱛᱟᱭᱚᱢᱛᱮ ᱧᱤᱫᱟᱹ ᱥᱮ ᱥᱚᱢᱚᱭᱚᱜ ᱜᱮᱭᱟ ᱢᱟᱯ ᱢᱮᱥᱮᱡᱽ ᱢᱮᱧ ᱦᱟᱸᱜ। ᱥᱚᱭ ᱜᱮ ᱱᱤᱛᱚᱜ ᱤᱧᱟᱹᱜ ᱠᱟᱹᱢᱤ ᱢᱮᱱᱟᱜᱼᱟ ᱛᱷᱚᱲᱟ ᱦᱮᱸ ᱢᱟ ᱛᱚᱵ।